ᱦᱮᱸ, ᱡᱚᱦᱟᱨ ᱜᱮ᱾
ᱦᱚᱸ, ᱱᱟᱯᱟᱭ ᱵᱟᱲᱟ ᱜᱮ᱾
ᱦᱮᱸ, ᱱᱟᱯᱟᱭ ᱵᱟᱲᱟ ᱜᱮ᱾ ᱟᱫᱚ ᱱᱚᱣᱟ ᱨᱮᱫᱚ ᱱᱟᱶᱟ ᱜᱮ ᱡᱚᱭᱮᱱᱴ ᱦᱩᱭ ᱟᱠᱟᱱᱟ ᱛᱳ᱾ ᱮ ᱦᱮ, ᱟᱫᱚ ᱚᱱᱟ ᱠᱷᱟᱹᱛᱤᱨ ᱛᱮ ᱱᱚᱶᱟ ᱜᱨᱩᱯ ᱨᱮᱫᱚ ᱱᱚᱜᱼᱚᱭ ᱥᱩᱨ ᱫᱤᱱ ᱨᱮᱜᱮ ᱢᱟᱱᱮ ᱵᱚᱠᱚᱧ ᱠᱚᱲᱟ ᱦᱩᱭᱩᱜ ᱠᱟᱱᱟ ᱪᱚᱱᱫᱨᱚ ᱢᱚᱦᱚᱱ ᱢᱩᱨᱢᱩ᱾ ᱛᱚ ᱩᱱᱤ ᱚᱱᱟ ᱤᱭᱟᱹ ᱥᱟᱟᱹᱫᱷᱩ ᱨᱟᱢᱪᱟᱸᱫᱽ ᱢᱩᱨᱢᱩ ᱤᱭᱩᱱᱤᱵᱷᱟᱹᱨᱥᱤᱴᱤ ᱨᱮᱜᱮ ᱟ ᱚᱞᱚᱜᱼ ᱟᱭ᱾ ᱟᱫᱚ ᱩᱱᱤ ᱜᱮ ᱱᱚᱶᱟ ᱠᱟᱛᱷᱟ ᱫᱚᱭ ᱞᱟᱹᱭ ᱟᱹᱫᱤᱧ ᱛᱟᱛᱮᱸᱫ ᱟᱫᱚ ᱜᱨᱩᱯ ᱨᱮᱫᱚ ᱡᱚᱣᱮᱱ ᱦᱩᱭᱱᱟ᱾ ᱮᱴ ᱦᱩᱭᱱᱟ᱾
ᱚ ᱟᱪᱪᱷᱟ ᱟᱪᱪᱷᱟ ᱟᱪᱪᱷᱟ᱾
ᱦᱩᱸ᱾
ᱟᱫᱚ ᱟᱹᱰᱤ ᱟᱹᱰᱤ ᱜᱟᱱ ᱜᱮ ᱡᱷᱟᱲᱜᱨᱟᱢ ᱨᱮ ᱟᱹᱰᱤ ᱜᱟᱱ ᱜᱮ ᱜᱤᱫᱽᱨᱟᱹ ᱠᱚ ᱪᱤᱱᱦᱟᱹᱣ ᱠᱚ ᱢᱮᱱᱟᱜ ᱠᱚᱣᱟ, ᱚᱸᱰᱮ ᱱᱤᱛ ᱦᱚᱸᱠᱚ ᱚᱞᱚᱜ ᱠᱟᱱ ᱜᱮᱭᱟ ᱵᱩᱡᱷᱟᱹᱣ᱾
ᱦᱳᱭ ᱦᱳᱭ᱾ ᱟᱪᱪᱷᱟ
ᱟᱫᱚ ᱴᱚᱯᱤᱠ ᱥᱮᱫ ᱦᱩᱱᱟᱹᱝ ᱪᱟᱞᱟᱣ ᱦᱩᱭ ᱠᱚᱜᱼᱟ, ᱥᱟᱛᱟᱢ ᱥᱮᱫ᱾
ᱚ ᱟᱪᱪᱷᱟ ᱦᱮᱸ᱾ ᱪᱮᱫ ᱥᱟᱛᱟᱢ ᱱᱤᱭᱟᱹ ᱞᱟᱝ ᱨᱚᱯᱚᱲᱟ ᱛᱟᱦᱞᱮ?
ᱦᱮᱸ ᱢᱤᱫᱴᱟᱝ ᱡᱟᱦᱟᱱᱟᱜ ᱥᱟᱛᱟᱢ ᱤᱫᱤ ᱠᱟᱛᱮᱫ ᱜᱮ᱾
ᱦᱮᱸ᱾
ᱦᱚᱸ ᱯᱚᱨᱤᱵᱮᱥ ᱱᱤᱭᱮ ᱟᱵᱚᱣᱟᱜ ᱥᱟᱱᱛᱟᱲᱟᱜ ᱡᱟᱦᱟᱸᱞᱮᱠᱟ ᱢᱟᱱᱮ ᱦᱩᱭᱩᱜ ᱠᱟᱱᱟ᱾ ᱪᱮᱫ ᱞᱮᱠᱟ ᱦᱩᱭ ᱠᱚᱜ ᱠᱷᱟᱱ?
ᱦᱮᱸ ᱜᱟᱱᱚᱜ ᱜᱮᱭᱟ᱾
ᱦᱩᱸ᱾
ᱛᱟᱦᱞᱮ ᱱᱤᱛᱚᱜ ᱫᱚ ᱚᱲᱟᱜ ᱠᱚᱨᱮ ᱜᱮ᱾
ᱦᱮᱸ ᱱᱤᱛ ᱫᱚ ᱚᱲᱟᱜ ᱠᱚᱨᱮᱜ ᱜᱮ ᱱᱷᱟᱜ ᱱᱤᱭᱟᱹ ᱥᱚᱢᱚᱭ ᱫᱚ᱾
ᱦᱩᱸ, ᱟᱪᱪᱷᱟ᱾ ᱛᱟᱦᱞᱮ ᱟᱯᱮ ᱥᱮᱱ ᱛᱤᱱᱟᱹᱜ ᱡᱷᱟᱹᱞ ᱨᱚᱦᱚᱭ ᱠᱚᱫᱚ ᱥᱟᱹᱛ ᱮᱱᱟ?
ᱟᱻ ᱱᱚᱝᱠᱟ ᱫᱚ ᱫᱟᱜ ᱠᱚᱫᱚ ᱟᱹᱣᱨᱤ ᱟᱹᱣᱨᱤ ᱞᱟᱜᱟᱜ ᱛᱮ ᱱᱷᱟᱜ ᱱᱤᱛ ᱫᱚ ᱟᱹᱣᱨᱤ ᱦᱩᱭᱩᱜᱼᱟ ᱨᱚᱦᱚᱭ ᱟ ᱫᱟᱜ ᱠᱚ ᱞᱟᱜᱟᱣ ᱜᱚᱫ ᱞᱮᱱ ᱜᱮ ᱵᱷᱟᱹᱜᱤ ᱵᱷᱟᱵᱽ᱾ ᱛᱟᱦᱞᱮ ᱦᱩᱭᱩᱜ ᱠᱟᱱᱟ, ᱟᱫᱚ ᱱᱷᱟᱜ ᱨᱚᱦᱚᱭ ᱠᱚᱫᱚ ᱦᱩᱭᱩᱜᱼᱟ ᱦᱟᱸᱜ᱾
ᱦᱩᱸ ᱟᱯᱮᱥᱱ ᱫᱚ ᱪᱮᱫ ᱞᱮᱠᱟ ᱢᱤᱫ ᱫᱷᱟᱣ ᱠᱚ ᱨᱚᱦᱭᱟ ᱪᱮ ᱚᱱᱠᱟ ᱵᱟᱨ ᱫᱷᱟᱣ ᱠᱚ ᱨᱚᱦᱚᱭᱟ?
ᱟ ᱨᱚᱦᱚᱭ ᱫᱚ ᱵᱟᱨ ᱫᱷᱟᱣ ᱠᱚ ᱨᱚᱦᱚᱭᱟ᱾
ᱚ ᱟᱪᱪᱷᱟ ᱢᱟᱱᱮ ᱫᱟᱜ ᱨᱮᱱᱟᱜ ᱟᱯᱮᱭᱟᱜ ᱫᱚ ᱥᱩᱵᱤᱫᱷᱟ ᱛᱚ ᱢᱟᱱᱮ ᱟᱹᱰᱤ
ᱦᱮᱸ ᱦᱮᱸ ᱠᱟᱹᱡ ᱦᱮᱸ ᱦᱮᱸ ᱮᱴᱠᱮᱴᱚᱬᱮ ᱠᱚᱦᱚᱸ ᱠᱟᱹᱡ ᱢᱮᱱᱟᱜ ᱜᱮᱭᱟ ᱚᱱᱠᱟ ᱠᱚ ᱰᱤᱯ ᱠᱚ ᱚᱱᱠᱟ ᱫᱚ ᱵᱤᱥᱮᱥ ᱵᱟᱹᱱᱩᱜ ᱟᱱᱟ ᱱᱚᱣᱟ ᱫᱟᱜ ᱡᱟᱹᱯᱩᱫ᱾ ᱫᱤᱱ ᱜᱮ ᱵᱟᱹᱲᱛᱤ ᱠᱟᱭ ᱛᱮᱫᱚ ᱦᱩᱭᱩᱜᱼᱟ ᱱᱟᱜ᱾
ᱟᱞᱮᱴᱷᱮᱱ ᱫᱚ ᱚᱱᱠᱟ ᱫᱟᱜ ᱨᱮᱱᱟᱜ ᱫᱚ ᱯᱚᱨᱤᱢᱟᱱ ᱫᱚ ᱵᱟᱹᱱᱩᱜᱼᱟ ᱚᱱᱠᱟ᱾ ᱡᱮ ᱵᱟᱸᱫᱷ ᱠᱚ ᱜᱟᱰᱟ ᱠᱚ ᱥᱮ ᱪᱮᱫ᱾ ᱚᱱᱠᱟ ᱠᱤᱪᱷᱩ ᱫᱚ ᱟᱞᱮᱭᱟᱜ ᱫᱚ ᱵᱟᱹᱱᱩᱜ ᱛᱟᱞᱮᱭᱟᱮ ᱢᱤᱫ ᱵᱮᱞᱟ ᱜᱮ ᱡᱟᱸᱦᱟ ᱛᱤᱱᱟᱹᱜ᱾ ᱨᱤᱢᱤᱞ ᱨᱮᱱᱟᱜ ᱫᱟᱜ ᱵᱟᱲᱟ ᱛᱮᱜᱮ ᱚᱝᱠᱟ᱾
ᱟᱪᱪᱷᱟ ᱚᱱᱟ ᱠᱮᱱᱮᱱ ᱫᱟᱜ ᱵᱮᱵᱚᱥᱛᱷᱟ ᱢᱚᱱᱮ ᱦᱩᱭᱩᱜ ᱠᱟᱱᱟ ᱦᱮᱱᱟᱜ ᱜᱮᱭᱟ
ᱟᱞᱮ ᱥᱮᱱ ᱫᱚ ᱜᱚᱝᱠᱮ ᱚᱱᱟ ᱫᱚ ᱟᱹᱣᱨᱤ ᱥᱮᱴᱮᱨᱚᱜᱼᱟ ᱛᱚ᱾
ᱟᱪᱪᱷᱟ ᱟᱪᱪᱷᱟ ᱚ ᱛᱟᱦᱚᱞᱮ ᱚᱱᱟ ᱛᱮᱫᱚ ᱱᱟᱜ ᱟᱹᱣᱨᱤᱭᱟᱜ ᱵᱟᱝ᱾
ᱦᱳᱭ ᱦᱳᱭ ᱦᱳᱭ ᱛᱟᱦᱞᱮ ᱟᱯᱮ ᱚᱱᱟ ᱟᱯᱮ ᱠᱚᱨᱮ ᱫᱚ ᱪᱮᱫ ᱮᱢᱚᱱ ᱪᱟᱥ ᱚᱱᱠᱟ ᱵᱷᱟᱜᱤ ᱦᱩᱭᱩᱜᱼᱟ᱾
ᱪᱟᱥ ᱫᱚ ᱱᱚᱛᱮ ᱫᱚ ᱥᱩᱫᱩ ᱦᱩᱲᱩ ᱜᱮ᱾
ᱦᱩᱲᱩᱜᱮ ᱢᱟᱱᱮ ᱮᱢᱱᱤ ᱡᱟᱦᱟᱸ ᱥᱚᱵᱡᱤ ᱠᱚ ᱟᱵᱚ ᱟᱵᱚ ᱡᱟᱸᱦᱟ ᱵᱚᱱ ᱚᱲᱟᱜ ᱠᱚᱨᱮ ᱵᱚᱱ ᱡᱚᱢ ᱵᱟᱲᱟᱭᱟ ᱦᱳᱭ ᱦᱳᱭ ᱚᱱᱟ ᱠᱚᱜᱮ᱾
ᱦᱮᱸ ᱚᱱᱟ ᱠᱚᱫᱚ ᱦᱩᱭᱩᱜ ᱜᱮᱭᱟ ᱚᱱᱠᱟ ᱫᱚ, ᱚᱱᱟ ᱤᱭᱟᱹ ᱡᱚᱸᱰᱨᱟ ᱠᱚ ᱦᱩᱭᱩᱜᱼᱟ ᱾ ᱛᱟ ᱮ ᱯᱚᱨᱮ ᱠᱟᱨᱞᱟ ᱠᱚ‌ ᱾ ᱦᱮᱸ ᱟᱹᱞᱩ ᱛᱮᱫ ᱫᱚ ᱵᱟᱝ ᱦᱩᱭᱩᱜᱼᱟ ᱟᱹᱞᱩ ᱫᱚ ᱱᱚᱛᱮᱱᱟᱜ ᱦᱟᱥᱟ ᱫᱚ ᱵᱟᱭ ᱦᱩᱭᱩᱜᱼᱟ ᱾
ᱦᱮᱸ ᱮᱴᱟᱜ ᱮᱴᱟᱜ ᱚᱱᱟ ᱤᱭᱟᱹ ᱠᱚᱫᱚ ᱦᱩᱭᱩᱜ ᱜᱮᱭᱟ ᱚᱱᱟ ᱠᱚᱯᱷᱤ᱾ ᱠᱚᱸᱦᱚ ᱵᱟᱭ ᱦᱩᱭᱩᱜᱼᱟ ᱵᱟᱦᱟ ᱠᱚᱯᱤ ᱠᱚ ᱯᱚᱴᱚᱢ ᱠᱚᱯᱤ ᱠᱚ᱾ ᱚᱱᱟ ᱠᱚᱫᱚ ᱵᱟᱭ ᱦᱩᱭᱩᱜᱼᱟ, ‌ᱟᱨᱦᱚᱸ ᱛᱟᱯ᱾ ᱛᱟᱨᱯᱚᱨᱮ ᱚᱱᱮ ᱠᱚᱸᱰᱷᱟ ᱠᱚ ᱚᱱᱟ ᱠᱚᱫᱚ ᱵᱟᱭ ᱦᱩᱭᱩᱜᱼᱟ ᱾
ᱟᱪᱪᱷᱟ ᱟᱪᱪᱷᱟ ᱟᱪᱪᱷᱟ ᱢᱟᱱᱮ ᱡᱟᱸᱦᱟ᱾
ᱠᱩᱫᱽᱨᱤ ᱠᱚ, ᱵᱮᱸᱜᱟᱲ ᱵᱮᱸᱜᱟᱲ ᱠᱚ ᱠᱩᱸᱫᱽᱨᱤ ᱠᱚ ᱟᱨ, ᱠᱟᱨᱞᱟ ᱠᱚ ᱱᱚᱜᱼᱚ ᱱᱚᱣᱟ ᱢᱟᱹᱨᱤᱪ ᱠᱚ ᱚᱱᱟ ᱠᱚᱫᱚ ᱦᱩᱭᱩᱜᱼᱟ ᱾
ᱟᱪᱪᱷᱟ ᱟᱪᱪᱷᱟ ᱟᱪᱷᱟ ᱾ ᱟᱱᱮ ᱱᱤᱛᱚᱜ ᱡᱟᱦᱟᱸ ᱞᱮᱠᱟ ᱟᱱᱮ ᱵᱩᱡᱽ ᱠᱤᱫᱤᱧ ᱢᱟᱱᱮ ᱟᱞᱮ ᱟᱯᱮᱥᱮᱱ ᱡᱟᱸᱦᱟ ᱞᱮᱠᱟ ᱢᱟᱱᱮ ᱵᱟᱝ ᱦᱩᱭᱩᱜᱼᱟ ᱚᱱᱟ, ᱠᱚ ᱟᱞᱮ ᱥᱮᱫ ᱢᱟᱱᱮ ᱦᱩᱭᱩᱜᱼᱟ ᱚᱱᱟ ᱠᱚ ᱢᱟᱱᱮ ᱟᱞᱮᱥᱮᱱ ᱾
ᱦᱚᱸ ᱟᱞᱮ ᱥᱮᱱ ᱫᱚ ᱟᱹᱞᱩ ᱠᱚ ᱟᱹᱞᱩ ᱠᱚᱫᱚ‌᱾ ᱦᱮ ᱦᱳᱭ ᱦᱳᱭ ᱾ ᱟᱞᱩ ᱠᱚᱫᱚ ᱢᱟᱱᱮ ᱥᱮ ᱢᱟᱱᱮ ᱵᱷᱟᱜᱤ ᱜᱮ ᱦᱩᱭᱩᱜᱼᱟ ᱱᱟᱯᱟᱭ ᱜᱮ ᱾
ᱟᱪᱪᱷᱟ ᱟᱪᱪᱷᱟ ᱟᱞᱩ ᱞᱟᱹᱜᱤᱫ ᱫᱚ ᱚᱱᱟ ᱦᱟᱥ
ᱟᱞᱩ ᱨᱮᱱᱟᱜ ᱦᱮᱸ ᱴᱷᱤᱠ ᱜᱮᱭᱟ, ᱢᱟᱱᱮ ᱫᱚᱢᱮ ᱵᱟᱞᱤ ᱦᱚᱸ ᱵᱟᱝ ᱠᱟᱱ ᱛᱟᱞᱮᱭᱟ ᱫᱚᱢᱮ ᱤᱭᱟᱹ ᱦᱚᱸ ᱵᱟᱝ ᱠᱟᱱ ᱛᱟᱞᱮᱭᱟ ᱾
ᱦᱮᱸ ᱛᱚᱵᱮ ᱫᱟᱜ
ᱵᱮᱸᱜᱟᱲ ᱠᱚᱫᱚ ᱚᱱᱟ ᱪᱤᱴᱞᱟᱹ ᱦᱟᱥᱟ ᱴᱟᱭᱤᱯ ᱨᱮ ᱵᱮᱸᱜᱟᱲ ᱠᱚᱫᱚ ᱚᱱ ᱪᱤᱴᱞᱟᱹ ᱦᱟᱥᱟ ᱴᱟᱭᱤᱯ ᱨᱮ ᱦᱩᱭᱩᱜ ᱥᱮ ᱦᱟᱥᱟ ᱵᱷᱟᱜᱤ ᱢᱟᱱᱮ ᱦᱩᱭᱩᱜ ᱟᱛᱚ ᱾ ᱚᱱᱟ ᱠᱚ ᱟᱞᱮ ᱴᱷᱮᱱ ᱫᱚ ᱢᱟᱱᱮ ᱩᱯᱚᱡᱩᱠᱛᱚ ᱢᱮᱱᱟᱜ ᱛᱟᱞᱮᱭᱟ ᱾
ᱦᱮᱸ ᱛᱟᱦᱚᱞᱮ ᱚᱱᱟ ᱫᱚ ᱵᱤᱨ ᱯᱟᱦᱴᱟ ᱵᱟᱝ ᱥᱮ ᱵᱤᱨ ᱵᱤᱨ ᱫᱤᱥᱚᱢ?
ᱦᱳᱭ ᱦᱳᱭ ᱦᱳᱭ ᱵᱩᱨᱩ ᱠᱚ ᱚᱱᱠᱟ ᱢᱮᱱᱟᱜ ᱛᱟᱞᱮᱭᱟ ᱾
ᱵᱩᱨᱩ ᱵᱚᱞᱛᱮ ᱥᱩᱨ ᱨᱮ ᱢᱮᱱᱟᱜᱼᱟ ᱵᱩᱨᱩ?
ᱦᱮᱸ ᱥᱩᱨ ᱜᱮ ᱾
ᱟᱪᱪᱷᱟ ᱟᱪᱪᱷᱟ ᱪᱮᱫ ᱵᱩᱨᱩ ᱪᱚ?
ᱟᱞᱮᱭᱟᱜ ᱫᱚ ᱱᱚᱜᱼᱚᱭ ᱟᱡᱚᱫᱤᱭᱟᱹ ᱵᱩᱨᱩ ᱾
ᱟᱪᱪᱷᱟ ᱟᱪᱪᱷᱟ ᱟᱪᱷᱟ ᱛᱟᱨᱢᱟᱱᱮ ᱚᱱᱟ ᱫᱚ ᱯᱩᱨᱩᱞᱤᱭᱟᱹ ᱨᱮ ᱾
ᱯᱩᱨᱩᱞᱤᱭᱟᱹ ᱦᱳᱭ-ᱦᱳᱭ ᱦᱩᱭ, ᱪᱟᱥ ᱠᱚᱫᱚ ᱟᱞᱮᱫ ᱫᱚ ᱟᱹᱰᱤ ᱥᱟᱹᱨᱫᱤ ᱜᱮᱞᱮ ᱠᱚᱨᱟᱣᱟ ᱾
ᱟᱪᱪᱷᱟ - ᱟᱪᱪᱷᱟ ᱟᱪᱷᱟ ᱟᱹᱰᱤ ᱵᱷᱟᱹᱜᱤ ᱠᱟᱱᱟ ᱾ ᱠᱟᱨᱚᱱ ᱦᱩᱭᱩᱜ ᱠᱟᱱᱟ, ᱪᱮᱫᱟᱜ ᱤᱧ ᱞᱟᱹᱭᱮᱫᱟ, ᱱᱚᱣᱟ ᱯᱩᱨᱩᱞᱤᱭᱟᱹ ᱯᱩᱨᱩᱞᱤᱭᱟᱹ ᱨᱮᱜᱮ ᱟᱸ ᱱᱚᱜᱼᱚᱭ ᱥᱩᱨ ᱯᱩᱨᱩᱞᱤᱭᱟᱹ ᱾ ᱫᱚ ᱵᱟᱝ ᱵᱟᱸᱠᱩᱲᱟ ᱠᱷᱚᱱ ᱦᱩᱭᱩᱜ ᱠᱟᱱᱟ ᱤᱧ ᱫᱚ ᱵᱤᱭᱮᱰ ᱠᱚᱞᱟ ᱢᱟᱱᱮ ᱠᱚᱨᱟᱣ ᱠᱟᱛᱮ ᱤᱧ ᱨᱩᱣᱟᱹᱲ ᱦᱮᱡ ᱟᱠᱟᱱᱟ᱾ ᱾
ᱦᱳᱭ ᱦᱳᱭ ᱾
ᱵᱟᱸᱠᱩᱲᱟ ᱵᱤᱥᱱᱩᱯᱩᱨ ᱨᱮ, ᱛᱟᱨᱯᱚᱨᱮ ᱥᱩᱥᱱᱤᱭᱟ ᱨᱮ ᱦᱩᱭᱩᱜ ᱠᱟᱱᱟ ᱤᱭᱟᱹ ᱛᱟᱦᱮᱸ ᱠᱟᱱ ᱛᱟᱞᱮᱭᱟ᱾ ᱪᱟᱸᱫᱽᱲᱟ ᱦᱟᱭ ᱤᱥᱠᱩᱞ ᱨᱮ, ᱴᱤᱪᱤᱝ ᱛᱟᱦᱮᱸ ᱠᱟᱱ ᱛᱟᱞᱮᱭᱟ᱾ ᱚᱸᱰᱮ ᱥᱩᱨ ᱠᱷᱚᱱ ᱠᱚᱨᱟᱣ ᱠᱟᱛᱮ ᱦᱮ ᱦᱩᱭ ᱠᱟᱱᱟ
ᱚ ᱟᱪᱪᱷᱟ ᱦᱩᱸ ᱾
ᱟᱪᱪᱷᱟ ᱟᱪᱪᱷᱟ ᱾
ᱛᱟᱦᱚᱞᱮ ᱱᱟᱜ ᱱᱚᱰᱮ ᱱᱚᱣᱟ ᱤᱭᱟᱹ ᱨᱮᱜᱮ ᱦᱟᱸᱜ ᱠᱚᱨᱟᱣ ᱦᱩᱭᱩᱜ ᱠᱟᱱᱟ ᱵᱟᱝ? ᱱᱚᱰᱮ ᱱᱚᱰᱮ ᱜᱮ ᱛᱟᱦᱮᱱ ᱠᱟᱱᱟ ᱡᱷᱟᱲᱮᱜᱮᱨᱟᱢ?
ᱵᱟᱵᱟ ᱯᱩᱨᱩᱞᱤᱭᱟᱹ ᱨᱮᱜᱮ ᱾
ᱟᱪᱪᱷᱟ - ᱟᱪᱪᱷᱟ ᱪᱷᱟ ᱪᱷᱟ ᱚ ᱛᱟᱦᱚᱞᱮ ᱪᱟᱥᱵᱟᱥ ᱠᱚᱫᱚ ᱚᱱᱛᱮ ᱫᱚ ᱚᱱᱟ, ᱚᱱᱮ ᱚᱱᱟ ᱠᱚᱜᱮ ᱦᱩᱭᱩᱜᱼᱟ ᱵᱟᱝ ᱥᱮ?
ᱦᱳᱭ-ᱦᱳᱭ ᱦᱳᱭ ᱢᱟᱱᱮ ᱟᱹᱰᱤ ᱤᱭᱟᱹ ᱜᱮ ᱦᱩᱭᱩᱜᱼᱟ ᱾ ᱛᱟᱦᱚᱞᱮ ᱟᱯᱮ ᱥᱮᱱ ᱡᱟᱦᱟᱸ ᱠᱚ ᱢᱟᱱᱮ ᱪᱟᱥ ᱦᱩᱭᱩᱜᱼᱟ, ᱥᱚᱵᱽᱡᱤ ᱠᱚ ᱟᱯᱮ ᱠᱚᱫᱚ ᱚᱱᱟ ᱠᱚᱫᱚ ᱪᱮᱫ ᱟᱯᱮ ᱱᱤᱡᱮ ᱡᱚᱢ ᱞᱮᱠᱟ ᱯᱮ ᱨᱚᱦᱚᱭ ᱵᱟᱲᱟᱭᱟ ᱥᱮ ᱚᱱᱠᱟ ᱟᱠᱷᱨᱤᱧ ᱵᱟᱲᱟ᱾
ᱟᱠᱷᱨᱤᱧ ᱵᱟᱲᱟ ᱞᱮᱠᱟ ᱜᱮ, ᱟᱠᱷᱨᱤᱧ ᱵᱟᱲᱟ ᱞᱮᱠᱟ᱾ ᱱᱚᱜᱼᱚᱭ ᱦᱩᱲᱩ ᱠᱚᱫᱚ ᱦᱩᱭᱩᱜ ᱠᱟᱱ ᱫᱚ, ᱱᱚᱛᱮ ᱫᱚ ᱟᱛᱷᱟᱢ ᱦᱩᱲᱩ ᱦᱩᱭᱩᱜᱼᱟ᱾ ᱫᱚᱢᱮ ᱦᱩᱲᱩ ᱦᱩᱭᱩᱜᱼᱟ᱾
ᱚ ᱟᱪᱪᱷᱟ ᱟᱪᱪᱷᱟ᱾
ᱥᱟᱛᱷᱟᱢ ᱦᱩᱲᱩ ᱦᱩᱭᱩᱜᱼᱟ, ᱱᱚᱛᱮ ᱫᱚ ᱟᱲᱚᱛ ᱢᱮᱱᱟᱜᱼᱟ ᱰᱷᱮᱨ ᱰᱷᱮᱨ ᱫᱚᱢᱮ ᱦᱩᱭᱩᱜᱼᱟ, ᱜᱚᱞᱟ ᱜᱚᱞᱟ ᱠᱚ ᱢᱮᱱᱟᱜᱼᱟ᱾ ᱜᱚᱞᱟ ᱢᱮᱱᱟᱜᱼᱟ ᱟᱹᱰᱤ ᱢᱟᱨᱟᱝ ᱢᱟᱨᱟᱝ ᱜᱚᱞᱟ ᱠᱚ ᱚᱱᱟ ᱠᱚᱨᱮ ᱜᱮᱠᱚ ᱫᱚᱦᱚᱭᱟ᱾ ᱦᱩᱸ
ᱟᱪᱪᱷᱟ ᱦᱮᱸ ᱛᱟᱦᱚᱞᱮ ᱫᱚ ᱠᱟᱹᱴᱤᱡ ᱜᱮ ᱦᱩᱭᱩᱜᱼᱟ᱾
ᱦᱳᱭ ᱚᱱᱛᱮ ᱫᱚ ᱫᱟᱜ ᱠᱚᱨᱮᱱᱟᱜ ᱟᱱᱟᱴ ᱠᱷᱟᱹᱛᱤᱨ ᱛᱚᱵᱮ ᱱᱚᱣᱟ ᱦᱩᱲᱩ ᱡᱮᱢᱚᱱ ᱩᱱᱟᱹᱜ ᱦᱳᱭ-ᱦᱳᱭ ᱫᱟᱜ ᱨᱮᱱᱟᱜ ᱠᱷᱟᱹᱛᱤᱨ ᱛᱮ ᱩᱱᱟᱹᱜ ᱡᱮᱢᱚᱱ᱾ ᱵᱟᱭ ᱦᱩᱭᱩᱜᱼᱟ, ᱮᱴᱟᱜ ᱮᱴᱟᱜ ᱫᱚᱢᱮ ᱦᱩᱭᱩᱜᱼᱟ ᱠᱤᱱᱛᱩ᱾ ᱦᱮᱸ ᱡᱟᱭᱜᱟ ᱠᱚᱦᱚᱸ ᱠᱤᱱᱛᱩ ᱚᱱᱛᱮ ᱫᱚ ᱵᱟᱹᱜᱤᱭᱟ ᱵᱟᱝ?
ᱦᱮᱸ ᱱᱟᱯᱟᱭ ᱵᱟᱲ ᱜᱮ ᱟᱫᱚ ᱱᱚᱝᱠᱟ ᱟᱞᱮ ᱱᱚᱝᱠᱟ ᱡᱟᱭᱜᱟ ᱞᱮ ᱯᱚᱨᱤᱵᱮᱥ ᱱᱚᱝᱠᱟ ᱞᱮ ᱦᱮᱣᱟ᱾ ᱦᱟᱨᱟ ᱣᱟᱱᱟ ᱟᱫᱚ ᱟᱞᱮ ᱫᱚ ᱢᱚᱸᱡᱽ ᱜᱮᱞᱮ ᱵᱩᱡᱟ ᱾
ᱦᱮᱸ ᱵᱩᱨᱩ ᱠᱚ ᱢᱮᱱᱟᱜ ᱵᱩᱨᱩ ᱠᱚ᱾
ᱮ ᱚᱱᱠᱟ ᱫᱚ ᱵᱟᱝ ᱦᱩᱭᱩᱜ ᱛᱟᱞᱮᱭᱟ, ᱦᱳᱭᱛᱳ ᱡᱩᱫᱤ ᱡᱟᱦᱟᱱᱟᱜ ᱥᱟᱦᱟᱱ ᱠᱚ ᱟᱞᱮᱭᱟᱜ ᱫᱚᱨᱠᱟᱨᱚᱜ ᱛᱟᱞᱮᱭᱟ᱾ ᱚᱲᱟᱜ ᱵᱩᱨᱩ ᱥᱮᱱ ᱵᱟᱲᱟ ᱛᱮ ᱦᱟᱞᱟᱝ ᱟᱹᱜᱩ ᱠᱟᱛᱮ ᱡᱚᱢ ᱢᱟᱱᱮ ᱥᱮᱸᱜᱮᱞ ᱡᱩᱞ ᱵᱟᱲᱟ ᱠᱟᱛᱮᱫ ᱤᱥᱤᱱ ᱵᱟᱲᱟ ᱠᱟᱛᱮ ᱵᱷᱟᱜᱤ ᱡᱩᱛ ᱛᱟᱞᱮᱭᱟ᱾
ᱟ ᱛᱟᱦᱞᱮ ᱥᱚᱢᱟᱱ ᱜᱮᱭᱟ ᱵᱚᱱ᱾
ᱦᱮᱸ ᱦᱳᱭ - ᱦᱳᱭ - ᱦᱳᱭ ᱯᱳᱨᱚᱵᱮᱞᱮᱢ ᱫᱚ ᱤᱱᱟᱹᱜᱮ ᱢᱤᱫᱴᱟᱝ ᱦᱩᱭᱩᱜ
ᱵᱟᱹᱲᱤ ᱜᱮᱭᱟ ᱵᱚᱱ᱾
ᱡᱮ ᱥᱚᱢᱳᱥᱼᱥᱟ ᱫᱚ ᱤᱱᱟᱹ ᱜᱮ ᱦᱩᱭᱩᱜ ᱛᱟᱞᱮᱭᱟ ᱚᱱᱮ᱾ ᱥᱩᱨ ᱨᱮ ᱵᱩᱨᱩ ᱦᱚᱛᱮᱫ ᱛᱮ ᱦᱟᱹᱛᱤ ᱠᱚᱠᱚ ᱦᱮᱡ ᱵᱟᱲᱟᱜᱼᱟ, ᱟᱫᱚ ᱩᱱᱠᱩ ᱜᱮ ᱞᱟᱜᱟ ᱵᱟᱲᱟ ᱪᱟᱞᱟᱣ ᱦᱩᱭᱩᱜᱼᱟ᱾
ᱦᱮᱸ ᱵᱚ ᱵᱚᱛᱚᱨ ᱫᱚ ᱵᱟᱯᱮ ᱵᱩᱡᱷᱟᱹᱣᱟ᱾
ᱵᱚᱛᱚᱨ ᱫᱚ ᱥᱮᱭ ᱦᱮᱣᱟ ᱦᱩᱭ ᱟᱠᱟᱱᱟ, ᱛᱟᱦᱮᱱ ᱜᱮ ᱞᱟᱜᱟᱜᱼᱟ, ᱵᱚᱛᱚᱨ ᱫᱚ ᱪᱮᱠᱟᱹᱭᱟᱢ᱾ ᱟᱫᱚ ᱚᱱᱠᱟ ᱦᱮᱣᱟ ᱛᱮ ᱵᱚᱛᱚᱨ ᱫᱚ ᱵᱟᱝ ᱵᱩᱡᱷᱟᱹᱣᱼᱟ ᱚᱱᱠᱟ ᱫᱚ᱾ ᱦᱮ
ᱟᱨ ᱟᱞᱮ ᱢᱟ ᱱᱚᱣᱟ ᱫᱷᱟᱨᱮ ᱡᱩᱫᱤ ᱡᱟᱦᱟᱸᱭ ᱚᱱᱠᱟ ᱡᱷᱟᱹᱞ ᱢᱩ ᱠᱚᱠᱚ ᱡᱩᱫᱤ ᱠᱚ ᱦᱤᱡᱩᱜᱼᱟ᱾ ᱢᱟᱱᱮ ᱫᱚᱥ ᱵᱟᱨᱚ ᱠᱤᱞᱳᱢᱤᱴᱟᱨ ᱡᱷᱟᱹᱞ ᱡᱷᱟᱹᱞ ᱨᱮᱠᱚ ᱛᱟᱦᱮᱱᱟ ᱛᱚ᱾
ᱦᱳᱭ ᱦᱳᱭ ᱾
ᱚᱲᱟᱜ ᱨᱮᱫᱚ ᱵᱩᱠ, ᱵᱩᱠᱟᱹ ᱠᱚ ᱛᱷᱟᱨ ᱛᱷᱟᱨᱟᱜ ᱠᱟᱱ ᱛᱟᱞᱮᱭᱟ ᱾ ᱮᱸ, ᱚᱠᱚᱭ ᱦᱚᱸ ᱜᱚᱴ, ᱜᱚᱴᱟ ᱧᱤᱫᱟᱹ ᱦᱮᱸ, ᱜᱚᱴᱟ ᱧᱤᱫᱟᱹ ᱵᱟᱞᱮ ᱡᱟᱹᱯᱤᱫᱟ ᱠᱷᱟᱹᱞᱤ ᱟᱹᱣᱷᱟᱹ ᱜᱮ ᱠᱚ ᱫᱟᱹᱲ ᱵᱟᱲᱟᱭᱟ, ᱱᱚᱜᱼᱚᱭ ᱱᱚᱝᱠᱟ ᱾
ᱟᱪᱪᱷᱟ ᱾ ᱟᱞᱮ ᱫᱚ ᱚᱱᱠᱟ ᱞᱟᱜᱟ ᱞᱮ ᱪᱟᱞᱟᱜᱼᱟ ᱾ ᱦᱚᱞᱟ ᱢᱟᱫᱷᱮᱨ ᱚᱱᱠᱟ ᱦᱚᱞᱟ ᱢᱟᱦᱫᱮᱨ ᱜᱮ ᱪᱟᱞᱟᱣ ᱦᱩᱭ ᱞᱮᱱᱟ᱾ ᱛᱮᱦᱤᱧ ᱫᱚ ᱦᱟᱸᱜ, ᱛᱮᱦᱤᱧ ᱪᱟᱞᱟᱜ ᱦᱩᱭᱩᱜᱼᱟ ᱦᱟᱸᱜ ᱫᱚᱥᱴᱟᱨ ᱥᱮᱱ ᱦᱩᱸ, ᱦᱮᱸ ᱾
ᱢᱟᱱᱮ ᱨᱟᱹᱥᱠᱟᱹ ᱜᱮ ᱵᱩᱡᱷᱟᱹᱜᱼᱟ ᱥᱮ ᱪᱮᱫ?
ᱦᱮᱸ, ᱨᱟᱹᱥᱠᱟᱹ ᱦᱚᱸ ᱚᱱᱟ ᱫᱚ ᱟᱨᱚ ᱯᱷᱚᱨᱮᱥᱴ ᱰᱤᱯᱟᱨᱢᱮᱱᱴ ᱥᱮᱱ ᱠᱷᱚᱱ ᱢᱤᱫᱴᱟᱱ ᱤᱭᱟᱹ ᱛᱟᱦᱮᱱᱟ, ᱢᱤᱫᱴᱟᱱ ᱡᱮ ᱪᱟᱞᱟᱜ ᱜᱮ, ᱢᱟᱱᱮ ᱚᱱᱠᱟ ᱦᱩᱭᱩᱜᱼᱟ ᱥᱮ ᱱᱤᱡᱮᱨᱟᱜ ᱜᱮ ᱠᱷᱚᱛᱤᱜᱼᱟ, ᱚᱲᱟᱜ ᱥᱮᱱ ᱠᱚ ᱦᱤᱡᱩᱜᱼᱟ, ᱦᱮᱸ ᱾
ᱢᱤᱢᱤᱫ ᱴᱟᱝ ᱟᱹᱛᱩ ᱠᱚᱨᱮ ᱠᱚ ᱵᱚᱞᱚ ᱞᱮᱱᱠᱷᱟᱱ ᱜᱮᱛᱚ ᱥᱚᱢᱚᱥᱥᱟ ᱥᱮ ᱾
ᱦᱳᱭ ᱦᱳᱭ, ᱥᱚᱢᱚᱥᱥᱟ ᱦᱮᱸ ᱾
ᱦᱮᱸ ᱾
ᱟᱫᱚ ᱚᱱᱠᱟ ᱡᱮ ᱚᱱᱟ ᱠᱚᱨᱮ ᱜᱮ ᱞᱟᱛᱟᱨ ᱠᱚᱨᱮ ᱜᱮ ᱡᱟᱦᱟᱸ ᱱᱟᱜ ᱪᱟᱥ ᱵᱟᱲᱟ ᱠᱟᱜ ᱟᱢ, ᱦᱚᱭᱛᱚ ᱩᱱᱠᱩ ᱠᱷᱚᱛᱤᱭᱟᱠᱚ ᱾ ᱮᱭ ᱠᱟᱨᱚᱱ ᱛᱮ ᱠᱟᱹᱴᱤᱡ ᱵᱷᱤᱛᱨᱤ ᱧᱚᱜ ᱞᱟᱜᱟ ᱠᱷᱟᱹᱲ ᱠᱟᱜ, ᱦᱳᱭ ᱦᱳᱭ, ᱦᱩᱸ ᱾ ᱦᱩᱲᱩ ᱡᱚᱠᱷᱚᱱ ᱦᱩᱭᱩᱜᱼᱟ, ᱛᱚᱠᱷᱚᱱ ᱠᱟᱹᱴᱤᱡ ᱥᱚᱢᱥ ᱥᱟ ᱱᱮᱛᱟᱨ ᱫᱚ ᱮᱢᱱᱤ ᱛᱮᱢᱱᱤ ᱦᱩᱲᱩ ᱠᱚ ᱠᱟᱹᱴᱤᱡ ᱠᱚᱢ ᱦᱩᱭᱩᱜᱼᱟ, ᱮᱨ ᱢᱚᱫᱷᱮ ᱡᱩᱫᱤ ᱟᱨᱚ ᱠᱚ ᱦᱤᱡᱩᱜᱼᱟ ᱥᱚᱢᱚᱥᱟ ᱦᱩᱭᱩᱜ-ᱟ ᱥᱮ ᱾ ᱦᱩᱸ ᱾
ᱟᱵᱚ ᱫᱚ ᱪᱮᱫ ᱵᱚᱱ ᱠᱷᱚᱡ ᱠᱟᱱᱟ, ᱵᱤᱨ ᱵᱩᱨᱩ ᱨᱮ ᱡᱟᱦᱟᱱᱟᱜ ᱠᱚ ᱢᱮᱱᱟᱜᱼᱟ ᱠᱟᱹᱡ ᱡᱚᱢ ᱯᱮ ᱦᱮᱸ, ᱦᱩᱲᱩ ᱠᱚ ᱡᱩᱫᱤ ᱡᱚᱢ ᱵᱩᱡᱷᱟᱹᱣ ᱯᱮ ᱴᱷᱤᱠ ᱜᱮᱭᱟ ᱾ ᱠᱤᱱᱛᱩ ᱩᱱᱠᱩ ᱢᱟ ᱚᱱᱟ ᱢᱟ ᱵᱟᱠᱚ ᱡᱚᱢᱟ ᱡᱚᱢᱟᱜ ᱠᱚ ᱡᱚᱢᱟ, ᱛᱟᱯᱚᱨᱮ ᱦᱩᱭᱩᱜ ᱠᱟᱱᱟ ᱵᱟᱹᱲᱤᱡ ᱦᱚᱴᱚ ᱠᱟᱛᱮ ᱠᱚ ᱪᱟᱞᱟᱜᱼᱟ ᱾
ᱦᱳᱭ, ᱦᱮᱸ ᱦᱮᱸ ᱾ ᱟᱯᱮ ᱥᱮᱫ ᱱᱚᱝᱠᱟᱱ ᱮᱢᱚᱱ ᱪᱮᱫ ᱠᱤᱪᱷᱩ ᱢᱮᱱᱟᱜᱼᱟ? ᱜᱚᱝᱠᱮ ᱾
ᱦᱩᱸ, ᱱᱚᱛᱮ ᱫᱚ ᱚᱱᱠᱟ ᱫᱚ ᱵᱟᱝ, ᱥᱩᱫᱩ ᱩᱱᱠᱩ ᱦᱟᱹᱬᱩ ᱠᱚ ᱜᱟᱺᱲᱤ ᱠᱚ ᱢᱟᱡᱷᱮ ᱢᱟᱡᱷᱮ ᱠᱚ ᱦᱤᱡᱩᱜᱼᱟ, ᱩᱱᱠᱩ ᱠᱚᱜᱮ ᱞᱮ ᱧᱮᱞ ᱵᱟᱲᱟ ᱠᱚᱣᱟ ᱾ᱱᱤᱛ ᱫᱷᱟᱹᱵᱤᱡ ᱛᱮᱦᱚᱸ ᱟᱨ ᱡᱟᱦᱟᱱ ᱠᱚᱫᱚ ᱵᱟᱹᱱᱩᱜ ᱠᱚᱣᱟ ᱱᱟᱦᱟᱜ ᱾
ᱚᱠᱟ, ᱚᱠᱟ ᱠᱚᱨᱮ ᱠᱚ ᱛᱟᱦᱮᱱᱟ? ᱚᱠᱟ ᱠᱚᱨᱮ ᱠᱚ ᱛᱟᱦᱮᱱᱟ?
ᱟᱨ ᱦᱟᱺᱲᱩ ᱠᱚ ᱜᱟᱺᱲᱤ ᱠᱚᱫᱚ, ᱟᱱᱟᱡᱽ ᱠᱚ ᱡᱚᱠᱷᱚᱱ ᱡᱟᱦᱟᱱᱟᱜ ᱠᱚ ᱪᱟᱥ ᱦᱩᱭᱩᱜ-ᱟ ᱥᱮ ᱫᱷᱚᱨᱚ ᱦᱩᱭᱩᱜ ᱠᱟᱱᱟ, ᱵᱮᱸᱜᱟᱲ ᱠᱚ ᱪᱟᱥ ᱦᱩᱭ ᱟᱠᱟᱱᱟ ᱠᱤ ᱡᱟᱦᱱᱟᱜ ᱩᱱ ᱥᱚᱢᱚᱭ ᱠᱷᱟᱱ ᱜᱮᱠᱚ ᱦᱤᱡᱩᱜ ᱟ᱾ ᱚᱠᱟ ᱠᱚᱨᱮ ᱡᱮ ᱠᱷᱚᱵᱚᱨ ᱠᱚ ᱧᱟᱢᱟ ᱚᱠᱚᱭ ᱠᱚ ᱮᱢᱟ ᱠᱚᱣᱟ ᱚᱠᱚᱭ ᱵᱟᱲᱟᱭ ᱦᱮᱸ, ᱩᱱ ᱥᱚᱢᱚᱭ ᱠᱚ ᱦᱤᱡᱩᱜ-ᱟ ᱾ᱡᱟᱦᱟᱱᱟᱜ ᱫᱚ ᱵᱟᱠᱚ ᱪᱤᱠᱟᱹᱭᱟ ᱢᱚᱴᱟ ᱢᱩᱴᱤ ᱠᱚ ᱡᱚᱢ ᱵᱟᱲᱟ ᱠᱮᱫᱼᱟ, ᱵᱟᱨᱭᱟ ᱜᱟᱱ ᱫᱟᱨᱮ ᱢᱟᱨᱮ ᱠᱚ ᱠᱚ ᱨᱟᱹᱯᱩᱫ ᱵᱟᱲᱟ ᱦᱚᱴᱚ ᱠᱟᱛᱮᱫ ᱫᱟᱹᱲ ᱠᱮᱫᱮᱜᱼᱟ ᱠᱚ ᱾
ᱦᱳᱭ ᱦᱳᱭ ᱦᱳᱭ ᱾
ᱟᱪᱪᱷᱟ ᱾
ᱩᱱᱠᱩ ᱛᱮᱫ ᱜᱮᱠᱚ ᱦᱤᱡᱩᱜᱼᱟ ᱟᱨ ᱵᱟᱝᱠᱷᱟᱱ ᱟᱨ ᱛᱩᱭᱩ ᱢᱮᱱᱟᱜ ᱠᱚᱣᱟ ᱠᱟᱹᱡ ᱾
ᱛᱩᱭᱩ ᱦᱚᱸ ᱟᱞᱮ ᱥᱮᱱ ᱦᱚᱸ ᱢᱮᱱᱟᱜ ᱠᱚ ᱜᱮᱭᱟ ᱛᱩᱭᱩ ᱫᱚ ᱾ ᱵᱟᱝ ᱩᱱᱠᱩ ᱫᱚ ᱚᱱᱠᱟ ᱠᱤᱪᱷᱩ ᱫᱚ ᱵᱟᱠᱚ ᱪᱤᱠᱟᱹ ᱵᱟᱲᱟᱭᱟ ᱩᱱᱠᱩ ᱫᱚ ᱾
ᱦᱮᱸ ᱾ ᱟᱨ ᱥᱤᱢ ᱠᱚᱜᱮ ᱠᱚ ᱟᱹᱛᱠᱤᱨ ᱵᱟᱲᱟ ᱠᱚᱣᱟ, ᱚᱱᱟ ᱜᱮ ᱦᱩᱭᱩᱜ ᱠᱟᱱᱟ ᱠᱟᱛᱷᱟ ᱾
ᱦᱳᱭ ᱦᱳᱭ, ᱦᱮᱸ, ᱚᱱᱟ ᱜᱮ ᱵᱚᱛᱚᱨ ᱫᱚ ᱾
ᱥᱤᱢ ᱠᱚ ᱢᱮᱱᱟᱜ ᱠᱚᱣᱟ ᱛᱚ ᱚᱱᱛᱮ?
ᱦᱮᱸ, ᱟᱞᱮ ᱥᱮᱱ ᱦᱚᱸ ᱥᱤᱢ ᱠᱚᱫᱚ ᱢᱮᱱᱟᱜ ᱠᱚ ᱜᱮᱭᱟ ᱡᱚᱛᱚᱱᱟᱜ ᱜᱮ ᱾
ᱨᱩᱸᱰᱟᱹ, ᱨᱩᱸᱰᱟᱹ ᱠᱚ?
ᱨᱩᱸᱰᱟᱹ ᱠᱚᱦᱚᱸ ᱢᱮᱱᱟᱜ ᱠᱚ ᱜᱮᱭᱟ ᱾
ᱦᱮᱸ ᱾ ᱟᱪᱪᱷᱟ ᱟᱪᱪᱷᱟ ᱾
ᱦᱮᱸ
ᱟᱹᱰᱤ ᱱᱟᱯᱟᱭ ᱜᱮ ᱟᱹᱰᱤ ᱫᱤᱱ ᱯᱚᱨᱮ ᱦᱩᱭᱩᱜ ᱠᱟᱱᱟ ᱩᱱ ᱥᱟᱺᱜᱤᱧ ᱠᱷᱚᱱᱟᱜ ᱢᱤᱫᱴᱟᱝ ᱨᱚᱯᱚᱲ ᱦᱮᱡ ᱮᱱᱟ ᱯᱩᱨᱩᱞᱤᱭᱟᱹ, ᱵᱟᱸᱠᱩᱲᱟ ᱱᱚᱜᱼ ᱱᱚᱣᱟ ᱠᱚᱫᱚ ᱠᱷᱩᱵᱽ ᱜᱤᱧ ᱠᱩᱥᱤᱭᱟᱜᱼᱟ᱾
ᱦᱳᱭ ᱦᱳᱭ
ᱪᱮᱫᱟᱜ ᱠᱟᱨᱚᱱ ᱦᱩᱭᱩᱜ ᱠᱟᱱᱟ ᱜᱚᱲᱚᱢ ᱦᱟᱲᱟᱢ ᱡᱟᱦᱟᱸᱭ ᱱᱚᱛᱮ ᱩᱱᱤ ᱢᱟ ᱩᱲᱤᱥᱥᱟ ᱨᱤᱱᱤᱡ ᱦᱚᱲ ᱠᱟᱱᱟᱭ ᱥᱮ ᱛᱚ ᱟ ᱫᱚ ᱟᱹᱰᱤ ᱫᱤᱱ ᱨᱮᱜᱮ ᱦᱮᱡ ᱟᱠᱟᱱᱟ ᱵᱚᱦᱩᱛ ᱨᱮ ᱢᱟᱱᱮ ᱰᱟᱝᱜᱩᱣᱟ ᱵᱮᱲᱟ ᱜᱮ ᱟᱸᱜᱤᱨ ᱱᱚᱛᱮ ᱜᱮᱧ ᱦᱤᱡ ᱠᱟᱱᱟ ᱟᱨ ᱱᱚᱛᱮ ᱨᱮᱜᱮ ᱵᱟᱭ ᱛᱟᱠᱚ ᱡᱷᱚᱛᱚ ᱠᱚ ᱦᱩᱭ ᱦᱮᱸ ᱦᱟᱛᱚᱢ ᱛᱟᱠᱚ ᱠᱚ ᱡᱚᱛᱚ ᱱᱚᱛᱮ ᱨᱮᱜᱮ ᱠᱚ ᱦᱩᱭ ᱠᱟᱱᱟ ᱛᱟᱨᱯᱚᱨᱮ ᱱᱮᱛᱟᱨ ᱟᱫᱚ ᱠᱚ ᱤᱫᱤ ᱞᱤᱫᱤᱧᱟ ᱤᱧ᱾ ᱟᱫᱚ ᱚᱲᱟᱜ ᱠᱚ ᱢᱟᱱᱮ ᱯᱟᱹᱦᱤᱞ ᱚᱲᱟᱜ ᱩᱫᱩᱜ ᱦᱚᱴᱚᱣᱟᱫᱤᱧᱟ ᱡᱮ ᱱᱚᱝᱠᱟ ᱱᱚᱝᱠᱟ ᱟᱵᱚ ᱫᱚ ᱱᱚᱰᱮ ᱵᱩᱨᱩ ᱫᱤᱥᱚᱢ ᱨᱮᱱ ᱦᱚᱲ ᱠᱟᱱᱟ ᱵᱚᱱ᱾ ᱮᱠᱫᱚᱢ ᱵᱩᱨᱩ ᱯᱷᱳᱰ ᱨᱮᱜᱮ ᱢᱟᱱᱮ ᱯᱷᱮᱰ ᱨᱮᱜᱮ ᱛᱟᱞᱮ ᱚᱲᱟᱜ ᱛᱟᱞᱮ ᱦᱮᱸ
ᱚ
ᱮᱭ ᱮᱭᱨᱚᱠᱚᱢ ᱵᱮᱯᱟᱨ ᱟᱫᱚ ᱚᱱᱟ ᱛᱮᱜᱮ ᱢᱤᱫᱴᱟᱱ ᱨᱟᱹᱥᱠᱟᱹ ᱵᱩᱡᱷᱟᱹᱣᱱᱟ ᱡᱮ ᱵᱟᱝᱟ ᱢᱤᱫᱴᱟᱝ ᱵᱩᱨᱩ ᱫᱤᱥᱚᱢ ᱢᱟᱱᱮ ᱦᱮᱸ ᱟᱯᱱᱟᱨᱟᱜ ᱡᱟᱱᱟᱢ ᱫᱷᱤᱯᱩ ᱦᱚᱸ ᱱᱚᱝᱠᱟ ᱜᱮ ᱛᱟᱦᱮᱸᱱᱟ ᱦᱮᱸ ᱟᱯᱱᱟᱨ ᱜᱮᱥᱮ ᱱᱚᱰᱮᱢ ᱦᱩᱭ ᱟᱠᱟᱱᱟ ᱢᱮᱱᱠᱷᱟᱱ ᱦᱩᱭᱩᱜ ᱠᱟᱱᱟ ᱜᱚᱲᱚᱢ ᱦᱟᱲᱟᱢ ᱛᱟᱠᱚ ᱜᱚᱲᱚᱢ ᱵᱩᱲᱦᱤ ᱛᱟᱠᱚ ᱩᱱᱠᱩ ᱢᱟ ᱚᱱᱛᱮ ᱨᱮᱜᱮ ᱡᱟᱱᱟᱢ ᱫᱤᱥᱚᱢ ᱛᱟᱠᱚ ᱛᱟᱦᱮᱸᱭᱟ ᱥᱮ᱾
ᱟᱪᱪᱷᱟ ᱦᱮᱸ ᱦᱮᱸ
ᱚᱱᱟ ᱠᱷᱟᱹᱛᱤᱨ ᱟᱵᱚ ᱫᱚ ᱵᱩᱨᱩ ᱫᱤᱥᱚᱢ ᱨᱮᱱ ᱠᱟᱱᱟ ᱵᱚᱱ ᱦᱟᱸᱜ ᱚᱸ ᱛᱟᱞᱮ ᱡᱚᱢ ᱠᱚᱫᱚ ᱱᱟᱦᱟᱸᱜ ᱟᱹᱣᱨᱤ ᱦᱩᱭ ᱵᱟᱲᱟᱜᱼᱟ᱾
ᱪᱮᱫ ᱞᱮᱠᱟ ᱜᱚᱝᱠᱮ
ᱦᱮᱸ ᱞᱟᱹᱭᱫᱟᱹᱧ ᱡᱚᱢ ᱧᱩ ᱫᱚ ᱱᱟᱦᱟᱸᱜ ᱟᱹᱣᱨᱤᱭᱟᱜᱼᱟ᱾
ᱟᱹᱣᱨᱤ ᱭᱟᱜ ᱟᱢ
ᱠᱤ ᱠᱤ ᱠᱤ ᱠᱤ ᱠᱤᱫᱩ ᱠᱚ ᱢᱮᱛᱟᱜᱼᱟ ᱛᱚ ᱵᱟᱝ?
ᱦᱳᱭ ᱦᱳᱭ ᱦᱳᱭ ᱦᱳᱭ ᱱᱮ ᱱᱟᱢ ᱦᱮᱸ ᱢᱟᱸᱡᱟᱱ ᱚᱱᱠᱟ ᱳᱭ ᱛᱤᱠᱤᱱ ᱫᱚ ᱢᱟᱡᱟᱱ
ᱦᱮᱸ
ᱦᱮᱸ
ᱟᱪᱪᱷᱟ ᱟᱪᱪᱷᱟ
ᱟᱪᱪᱷᱟ ᱜᱚᱝᱠᱮ ᱡᱮ ᱟᱯ ᱟᱯᱮᱥᱮᱫ ᱱᱚᱝᱠᱟ ᱢᱟᱱᱮ ᱟᱹᱰᱤ ᱠᱤᱪᱷᱩ ᱢᱟᱱᱮ ᱟᱯᱮᱫᱚ ᱢᱟᱱᱮ ᱪᱟᱥ ᱠᱚ ᱩᱢᱩᱠ ᱠᱚ ᱚᱸᱠᱟᱱ ᱠᱤᱪᱷᱩ ᱫᱚ ᱯᱨᱚᱵᱮᱞᱮᱢ ᱫᱚ ᱮᱜᱫᱚᱢ ᱜᱮ ᱵᱟᱹᱱᱩᱜ ᱛᱟᱯᱮᱭᱟ᱾
ᱦᱮᱸ ᱢᱮᱱᱟᱜᱼᱟ ᱢᱮᱱᱟᱜᱼᱟ ᱢᱮᱱᱟᱜᱼᱟ᱾ ᱫᱚ ᱚᱱᱟ ᱡᱚᱭᱵᱚ ᱥᱟᱨ ᱠᱚᱜᱮ ᱵᱟᱹᱲᱛᱤ ᱠᱟᱭᱛᱮ ᱫᱚ ᱠᱚ ᱮᱢᱟ ᱦᱮᱸ ᱚᱱᱟ ᱠᱚᱜᱮ ᱠᱚ ᱮᱢᱟᱜ ᱠᱟᱱᱟ ᱟᱨᱠᱤ ᱠᱤᱴᱱᱟᱥᱚᱠ ᱢᱟ ᱱᱮᱛᱟᱨ ᱢᱟᱵᱚᱱ ᱵᱩᱡᱷᱟᱹᱣᱮᱫ ᱜᱮᱭᱟ ᱛᱚ ᱫᱚᱢᱮ ᱠᱷᱚᱛᱤᱠᱚᱨ ᱫᱚᱢᱮ ᱠᱷᱚᱛᱤᱠᱚᱨ ᱦᱮᱸ
ᱦᱩᱸ
ᱱᱚᱣᱟᱜᱮ ᱡᱟᱦᱟᱸᱞᱮᱠᱟ ᱛᱮᱵᱚᱱ ᱢᱚᱱᱮᱭᱟ ᱡᱮ ᱱᱚᱣᱟ ᱫᱚ ᱡᱟᱛᱮ ᱦᱩᱭᱩᱜ ᱠᱟᱱᱟ ᱠᱚᱢᱚᱜ ᱢᱟ᱾ ᱦᱮᱸ ᱚᱱᱟ ᱵᱚᱱ ᱠᱷᱟᱴᱚ ᱤᱫᱤ ᱢᱟ ᱚᱱᱟᱜᱮ ᱦᱩᱭᱩᱜ ᱠᱟᱱᱟ ᱠᱟᱛᱷᱟ ᱫᱚ᱾
ᱦᱩᱸ